ᱡᱚᱦᱟᱨ ᱜᱮ᱾
ᱦᱚᱭ ᱜᱚᱝᱠᱮ ᱟ ᱱᱟᱯᱟᱭ ᱵᱟᱲᱟ ᱜᱮ ᱜᱚᱝᱠᱮ?
ᱦᱮ ᱱᱟᱯᱟᱭ ᱜᱮ ᱢᱮᱱᱟᱜ ᱟᱠᱟᱜ ᱞᱤᱧᱟᱹ ᱱᱤᱛ ᱵᱮᱲᱟ ᱫᱚ ᱪᱟᱸᱫᱳ ᱵᱚᱸᱜᱟ-ᱟᱜ ᱫᱟᱭᱟ ᱫᱩᱞᱟᱹᱲ ᱛᱮ ᱾ ᱢᱮᱲᱦᱮᱫ ᱡᱟᱜᱟ ᱢᱮᱲᱦᱮᱫ ᱛᱤ ᱟᱨ ᱚᱲᱟᱜ ᱠᱚᱨᱮᱫ ᱦᱚ ᱱᱚᱝᱠᱟ ᱾ ᱱᱟᱯᱟᱭ ᱫᱷᱟᱨᱟᱜᱮ ᱢᱮᱱᱟᱜ ᱟᱠᱟᱫ ᱠᱚᱣᱟ ᱡᱚᱛᱚ ᱦᱚᱲᱜᱮ ᱾ ᱛᱟᱦᱮᱞᱮ ᱜᱚᱝᱠᱮ ᱟᱯᱮᱜ ᱜᱮ ᱚᱠᱟ ᱞᱮᱠᱟ ᱢᱮᱱᱟᱜ ᱟᱠᱟᱫ ᱯᱮᱭᱟ ᱱᱤᱭᱟᱹ ᱵᱮᱲᱟ ᱫᱚ?
ᱦᱚᱭ ᱜᱚᱝᱠᱮ ᱟᱞᱮ ᱦᱚ ᱥᱟᱱᱟᱢ ᱠᱚᱜᱮ ᱚᱲᱟᱜ ᱠᱚᱨᱮᱱ ᱦᱚᱲ ᱠᱚᱦᱚ ᱱᱟᱯᱟᱭ ᱜᱮ ᱢᱮᱱᱟᱜ ᱞᱮᱭᱟ ᱱᱤᱭᱟᱹ ᱚᱠᱛᱚ ᱫᱚ ᱪᱟᱸᱫᱚ ᱵᱚᱸᱜᱟ ᱣᱟᱜ ᱚᱥᱤᱥ ᱛᱮᱱᱟᱜ ᱾ ᱟᱫᱚ ᱜᱚᱝᱠᱮ ᱛᱟᱦᱚᱞᱮ ᱪᱮᱫ ᱠᱚ ᱠᱟᱢᱤ ᱵᱟᱲᱟᱭ ᱦᱩᱭᱩᱜ ᱠᱟᱱᱟ ᱟᱯᱮ ᱥᱮᱫ ᱫᱚ?
ᱦᱮ ᱠᱟᱢᱤ ᱵᱚᱞᱛᱮ ᱫᱚ ᱱᱮᱛᱟᱨ ᱫᱚ ᱦᱟᱜ ᱱᱚᱣᱟ ᱪᱟᱥ ᱠᱟᱢᱤ ᱜᱮ ᱦᱟᱜ ᱾ ᱟᱹᱰᱤ ᱡᱚᱨ ᱫᱷᱟᱨᱟ ᱪᱷᱩᱴᱟᱹᱣ ᱦᱩᱭ ᱠᱟᱱᱟ ᱾ ᱱᱚᱜ-ᱚ ᱱᱚᱣᱟ ᱠᱚᱜᱮ ᱦᱟᱜ ᱱᱤᱛᱚᱜ ᱫᱚ ᱠᱟᱢᱤ ᱛᱮᱭᱟᱜ ᱛᱚ ᱾ ᱟᱫᱚ ᱱᱚᱣᱟ ᱠᱚᱜᱮ ᱦᱟᱜ ᱟᱹᱰᱤ ᱡᱚᱨ ᱪᱷᱩᱴᱟᱹᱣ ᱦᱩᱭ ᱟᱠᱟᱱᱟ ᱾ ᱛᱟᱦᱚᱞᱮ ᱜᱚᱝᱠᱮ ᱟᱯᱮ ᱫᱚ ᱪᱮᱫ ᱠᱚᱯᱮ ᱠᱟᱢᱤ ᱵᱟᱲᱟᱭᱮᱫ ᱛᱟᱦᱮᱜ?
ᱦᱚᱭ ᱜᱚᱝᱠᱮ ᱟᱫᱚ ᱟᱞᱮ ᱢᱟ ᱱᱚᱝᱠᱟ ᱢᱟ ᱠᱟᱹᱢᱤ ᱠᱚᱢᱟ ᱩᱱᱟᱹᱜ ᱢᱟ ᱱᱟᱦᱟᱜ ᱵᱟᱞᱮ ᱠᱟᱹᱢᱤ ᱭᱮᱜ ᱠᱟᱱ ᱜᱮᱭᱟ ᱱᱮᱛᱟᱨ ᱫᱚ ᱟᱫᱚ ᱱᱮᱛᱟᱨ ᱫᱚ ᱟᱞᱮ ᱢᱟ ᱵᱟᱡᱟᱨ ᱠᱚᱨᱮ ᱞᱮ ᱛᱟᱦᱮᱱ ᱠᱟᱱᱟ ᱛᱚ ᱟᱫᱚ ᱪᱟᱥ ᱠᱟᱹᱢᱤ ᱠᱚᱫᱚ ᱱᱤᱛᱚᱜ ᱫᱚ ᱩᱱᱟᱹᱜ ᱵᱟᱝᱞᱮ ᱠᱟᱹᱢᱤᱭᱮᱫᱟ ᱞᱟᱦᱟ ᱛᱮᱫᱚ ᱠᱟᱹᱢᱤᱭᱮᱫ ᱛᱟᱦᱮᱱᱚᱜ ᱜᱮᱭᱟᱞᱮ ᱟᱫᱚ ᱱᱮᱛᱟᱨ ᱫᱚ ᱵᱟᱡᱟᱨ ᱨᱮ ᱛᱟᱦᱮ ᱠᱷᱟᱹᱛᱤᱨ ᱱᱚᱜᱚ ᱱᱚᱝᱠᱟ ᱪᱟᱥ ᱠᱟᱹᱢᱤ ᱠᱚᱫᱚ ᱵᱟᱹᱜᱤ ᱦᱩᱭ ᱟᱠᱟᱱᱟ ᱵᱟᱡᱟᱨ ᱠᱚᱨᱮ ᱱᱚᱜᱼᱚ ᱱᱚᱝᱠᱟ ᱤᱧ ᱫᱚ ᱱᱟᱦᱟᱜ ᱫᱚᱠᱟᱱ ᱠᱚᱨᱮᱧ ᱛᱟᱦᱮ ᱵᱟᱲᱟᱜ ᱜᱮᱭᱟ ᱾ ᱟᱫᱚ ᱪᱟᱥ ᱠᱟᱹᱢᱤ ᱫᱚ ᱚᱠᱚᱭ ᱦᱚ ᱵᱟᱝᱠᱚ ᱠᱟᱹᱢᱤ ᱛᱟᱞᱮ ᱜᱮᱭᱟ ᱟᱞᱮ ᱚᱲᱟᱜ ᱨᱮᱱ ᱫᱚ ᱥᱟᱱᱟᱢ ᱠᱚᱜᱮ ᱟᱛᱩ ᱫᱤᱥᱚᱢ ᱠᱷᱚᱱ ᱫᱚ ᱵᱟᱡᱟᱨ ᱥᱮᱡ ᱞᱮ ᱦᱮᱡ ᱪᱟᱵᱟᱣ ᱠᱟᱱᱟ ᱾ ᱟᱫᱚ ᱟᱛᱩ ᱫᱤᱥᱚᱢ ᱨᱮᱦᱚ ᱪᱟᱞᱟᱣ ᱫᱚᱞᱮ ᱪᱟᱞᱟᱜ ᱜᱮᱭᱟ ᱾ ᱱᱚᱜᱼᱚ ᱱᱚᱝᱠᱟ ᱡᱚᱠᱷᱚᱱ ᱵᱟᱦᱟ ᱠᱚ ᱥᱚᱦᱚᱨᱟᱭ ᱠᱚ ᱯᱚᱨᱚᱵ ᱠᱚ ᱦᱩᱭᱩᱜᱼᱟ ᱾ ᱩᱱ ᱚᱠᱛᱚ ᱱᱟᱜ ᱪᱟᱞᱟᱣ ᱫᱚᱞᱮ ᱪᱟᱞᱟᱜ ᱜᱮᱭᱟ ᱦᱮᱥᱮ ᱜᱚᱝᱠᱮ
ᱦᱚᱭ ᱦᱚᱭ ᱟᱫᱚ ᱱᱚᱣᱟ ᱟᱵᱚᱱᱟᱜ ᱵᱟᱦᱟ ᱥᱚᱨᱦᱟᱭ ᱟᱨ ᱵᱟᱝ ᱱᱚᱜᱼᱚ ᱱᱚᱝᱠᱟᱱᱟᱜ ᱡᱟᱦᱟᱸ ᱠᱚ ᱯᱚᱨᱚᱵᱽ ᱦᱩᱭᱩᱜ ᱛᱟᱵᱚᱱᱟ ᱩᱱ ᱚᱠᱛᱚ ᱫᱚ ᱦᱟᱸᱜ ᱱᱚᱣᱟ ᱠᱚᱨᱮᱫ ᱫᱚ ᱮᱠᱟᱞ ᱥᱮᱞᱮᱫ ᱞᱟᱹᱠᱛᱤ ᱠᱟᱱᱟ ᱾ ᱵᱩᱡᱽ ᱥᱮ ᱾
ᱦᱮᱸ ᱜᱚᱝᱠᱮ ᱮᱠᱟᱞ ᱟᱹᱰᱤ ᱱᱟᱯᱟᱭ ᱠᱟᱛᱷᱟ ᱱᱚᱣᱟ ᱫᱚ᱾ ᱡᱟᱦᱟᱸ ᱞᱮᱠᱟ ᱟᱵᱚᱣᱟᱜ ᱥᱟᱶᱛᱟ ᱨᱮ ᱢᱮᱱᱟᱜ ᱛᱟᱵᱚᱱᱟ ᱵᱟᱦᱟ ᱥᱚᱦᱚᱨᱟᱭ ᱤᱧ ᱫᱩᱧ ᱞᱟᱹᱭᱟ ᱫᱷᱟᱹᱨᱛᱤ ᱯᱩᱨᱤᱨᱮᱱᱟᱜ ᱨᱮᱱᱟᱜ ᱡᱟᱦᱟᱸ ᱴᱷᱟᱶ ᱨᱮᱜᱮ ᱩᱱ ᱚᱠᱛᱚ ᱫᱚᱢ ᱛᱟᱦᱮᱱ ᱥᱟᱶᱛᱟ ᱨᱮᱱᱟᱜ ᱡᱟᱦᱟᱸ ᱠᱚ ᱟᱵᱚᱣᱟᱜ ᱠᱟᱹᱢᱤ ᱢᱮᱱᱟᱜ ᱛᱟᱵᱚᱱᱟ ᱩᱱ ᱚᱠᱛᱚ ᱫᱚ ᱮᱠᱟᱞ ᱛᱮᱜᱮ ᱥᱮᱴᱮᱨᱚᱜ ᱫᱚ ᱞᱟᱹᱠᱛᱤ ᱠᱟᱱᱟ ᱦᱮᱸ ᱥᱮ ᱜᱚᱢᱠᱮ ᱾
ᱦᱳᱭ ᱦᱳᱭ ᱛᱟᱦᱚᱞᱮ ᱜᱚᱝᱠᱮ ᱱᱚᱜ-ᱚᱭ ᱵᱟᱦᱟ ᱯᱚᱨᱚᱵᱽ ᱵᱮᱱ ᱞᱟᱹᱭ ᱠᱮᱫᱟ, ᱛᱟᱦᱚᱞᱮ ᱜᱚᱝᱠᱮ ᱟᱯᱮ ᱚᱱᱛᱮ ᱫᱚ ᱚᱠᱟ ᱡᱚᱦᱚᱜ ᱯᱮ ᱵᱟᱦᱟᱜ ᱜᱮᱭᱟ?
ᱦᱳᱭ ᱜᱚᱢᱠᱮ, ᱟᱞᱮ ᱫᱚ ᱱᱟᱦᱟᱜ ᱟᱞᱮ ᱚᱱᱛᱮ ᱫᱚ ᱵᱟᱦᱟᱜ ᱠᱟᱱᱟᱞᱮ ᱱᱚᱣᱟ ᱢᱟᱜᱽ ᱵᱚᱸᱜᱟ ᱥᱮᱫ ᱨᱮ ᱱᱟᱦᱟᱜ ᱜᱚᱝᱠᱮ ᱞᱮ ᱵᱟᱦᱟᱜ ᱠᱟᱱᱟ, ᱟᱨ ᱟᱯᱮ ᱚᱱᱛᱮ ᱫᱚ?
ᱦᱳᱭ ᱟᱞᱮ ᱱᱚᱛᱮ ᱫᱚ ᱦᱟᱸᱜ ᱢᱟᱜᱽ ᱯᱷᱟᱹᱜᱩᱱ ᱟᱨ ᱵᱟᱝ ᱱᱚᱝᱠᱟ ᱪᱟᱹᱛ ᱵᱚᱸᱜᱟ ᱫᱷᱟᱹᱨᱤᱡ ᱦᱚᱸ ᱪᱟᱞᱟᱣ ᱜᱚᱫᱚᱜ ᱜᱮᱭᱟ ᱾ ᱟᱫᱚ ᱟᱞᱮ ᱫᱚ ᱱᱟᱦᱟᱜ ᱱᱚᱣᱟ ᱯᱷᱟᱹᱜᱩᱱ ᱵᱚᱸᱜᱟ ᱢᱩᱪᱟᱹᱫ ᱥᱮᱫ ᱞᱮ ᱵᱟᱦᱟ ᱯᱚᱨᱚᱵᱚᱜ ᱜᱮᱭᱟ ᱾ ᱛᱟᱦᱚᱞᱮ ᱜᱚᱝᱠᱮ ᱟᱯᱮ ᱥᱮᱫ ᱫᱚ ᱱᱚᱣᱟ ᱵᱟᱦᱟ ᱛᱤᱱᱟᱹᱜ ᱫᱤᱱ ᱠᱚ ᱢᱟᱱᱟᱣ ᱜᱮᱭᱟ?
ᱦᱳᱭ ᱜᱚᱝᱠᱮ ᱟᱞᱮ ᱫᱚ ᱵᱟᱦᱟ ᱯᱚᱨᱚᱵᱽ ᱫᱚ ᱟᱞᱮ ᱥᱮᱫ ᱫᱚ ᱡᱟᱦᱟᱸ ᱞᱮᱠᱟ ᱱᱟᱦᱟᱜ ᱞᱮ ᱢᱟᱱᱟᱣ ᱮᱫᱟ ᱚᱱᱟ ᱫᱚ ᱦᱩᱭᱩᱜ ᱠᱟᱱᱟ ᱟᱞᱮ ᱫᱚ ᱯᱮ ᱢᱟᱦᱟ ᱞᱮ ᱢᱟᱱᱟᱣᱟ ᱾ ᱟᱨ ᱚᱱᱟ ᱯᱮ ᱢᱟᱦᱟ ᱫᱚ ᱦᱩᱭᱩᱜ ᱠᱟᱱᱟ ᱯᱩᱭᱞᱩ ᱢᱟᱦᱟ ᱦᱤᱞᱳᱜ ᱫᱚ ᱩᱢ ᱟᱞᱮ ᱟᱨ ᱤᱱᱟᱹ ᱫᱚᱥᱟᱨ ᱦᱤᱞᱟᱹᱜ ᱫᱤᱱ ᱫᱚ ᱥᱟᱹᱨᱫᱤ ᱢᱟᱦᱟ ᱾ ᱛᱟᱨᱯᱚᱨᱮᱨ ᱫᱤᱱ ᱫᱚ ᱦᱟᱸᱜ ᱦᱩᱭᱩᱜ ᱠᱟᱱ ᱛᱟᱞᱮᱭᱟ ᱵᱟᱥᱠᱮ ᱢᱟᱦᱟ ᱾ ᱟᱨ ᱜᱚᱢᱠᱮ ᱛᱟᱦᱚᱞᱮ ᱟᱯᱮ ᱚᱱᱛᱮ ᱫᱚ ᱛᱤᱱᱟᱹᱜ ᱢᱟᱦᱟ ᱯᱮ ᱵᱚᱸᱜᱟ ᱵᱩᱨᱩᱭ ᱜᱮᱭᱟ?
ᱦᱳᱭ ᱜᱚᱝᱠᱮ ᱟᱢ ᱡᱟᱦᱟᱸ ᱞᱮᱠᱟᱢ ᱞᱟᱹᱭ ᱠᱮᱫ ᱠᱮᱜ-ᱟ ᱟᱞᱮ ᱥᱮᱫ ᱦᱚᱸ ᱱᱚᱝᱠᱟ ᱯᱮ ᱢᱟᱦᱟ ᱜᱮᱞᱮ ᱢᱟᱱᱟᱣ ᱜᱮᱭᱟ᱾ ᱟᱫᱚ ᱯᱩᱭᱞᱩ ᱢᱟᱦᱟ ᱫᱚ ᱦᱚᱜ-ᱚᱭ ᱡᱟᱦᱟᱸ ᱞᱮᱠᱟᱢ ᱞᱟᱹᱭ ᱠᱮᱜ-ᱟ ᱩᱢ ᱢᱟᱦᱟ ᱟᱨ ᱱᱚᱜ-ᱚᱱᱟ ᱵᱟᱥᱠᱮ ᱢᱟᱦᱟ ᱟᱨ ᱦᱚᱸᱜ-ᱚᱭ ᱛᱟᱞᱟᱨᱮ ᱡᱟᱦᱟᱸ ᱛᱟᱦᱮᱱ ᱠᱟᱱᱟ ᱢᱮᱱ ᱫᱚ ᱢᱟᱦᱟ ᱦᱮᱸ ᱟᱪᱪᱷᱟ ᱜᱚᱢᱠᱮ ᱛᱟᱦᱚᱞᱮ ᱟᱯᱮ ᱥᱮᱫ ᱫᱚ ᱱᱚᱝᱠᱟ ᱩᱢ ᱢᱟᱦᱟ ᱨᱮᱫᱚ
ᱦᱳᱭ, ᱟᱞᱮ ᱫᱚ ᱱᱟᱦᱟᱜ ᱩᱢ ᱦᱤᱞᱳᱜ ᱫᱚ ᱟᱛᱩ ᱨᱮᱱ ᱥᱟᱱᱟᱢ ᱠᱚᱲᱟ ᱦᱚᱯᱚᱱ ᱠᱚ ᱩᱱᱠᱩ ᱫᱚ ᱱᱟᱦᱟᱜ ᱥᱮᱛᱟᱜ ᱨᱮ ᱫᱚ ᱩᱢ ᱯᱷᱟᱨᱪᱟ ᱠᱟᱛᱮᱫ ᱩᱱ ᱦᱤᱞᱳᱜ ᱫᱚ ᱡᱟᱦᱮᱨ ᱴᱟᱺᱰᱤ ᱛᱮᱠᱚ ᱪᱟᱞᱟᱜ-ᱟ᱾ ᱟᱨ ᱡᱟᱦᱮᱨ ᱴᱟᱺᱰᱤ ᱨᱮ ᱪᱟᱞᱟᱣ ᱠᱟᱛᱮᱫ ᱚᱸᱰᱮ ᱫᱚ ᱱᱟᱦᱟᱜ ᱟᱛᱩ ᱨᱮᱱ ᱡᱟᱦᱟᱸᱭ ᱰᱟᱺᱜᱩᱣᱟᱹ ᱠᱚᱲᱟ ᱠᱚ ᱢᱮᱱᱟᱜ ᱠᱚᱣᱟ ᱠᱚ ᱟᱛᱩ ᱨᱮᱱ ᱰᱟᱺᱜᱩᱣᱟᱹ ᱠᱚᱲᱟ ᱚᱱᱟ ᱚᱱᱟ ᱟᱞᱮ ᱟᱛᱳ ᱨᱮᱱᱟᱜ ᱡᱟᱦᱮᱨ ᱫᱚ ᱱᱟᱜ ᱠᱚ ᱫᱟᱵ-ᱟ ᱾ ᱟᱨ ᱵᱟᱹᱠᱤ ᱦᱚᱲ ᱫᱚ ᱥᱟᱱᱟᱢ ᱠᱚᱜᱮ ᱠᱚ ᱛᱟᱦᱮᱱ ᱜᱮᱭᱟ᱾ ᱱᱠᱩ ᱫᱚ ᱧᱮᱞ ᱜᱚᱲᱚ ᱨᱮᱠᱚ ᱛᱟᱦᱮᱱ ᱜᱮᱭᱟ, ᱥᱮ ᱟᱭᱢᱟ ᱦᱚᱲ ᱫᱚ ᱱᱚᱝᱠᱟ ᱞᱟᱹᱭ ᱵᱟᱛᱞᱟᱣ ᱨᱮᱠᱚ ᱛᱟᱦᱮᱱ ᱜᱮᱭᱟ᱾ ᱟᱫᱚ ᱩᱱ ᱦᱤᱞᱳᱜ ᱫᱚ ᱱᱚᱣᱟ ᱡᱟᱦᱮᱨ ᱠᱚ ᱫᱟᱵᱽ ᱵᱟᱲᱟ ᱠᱟᱛᱮᱫ ᱫᱚ ᱟᱨᱦᱚᱸ ᱟᱯᱟᱱ ᱟᱹᱯᱤᱱ ᱚᱲᱟᱜ ᱠᱚᱞᱮ ᱪᱟᱞᱟᱜ ᱜᱮᱭᱟ ᱟᱨ ᱜᱚᱜᱚ ᱦᱚᱲ ᱠᱚᱫᱚ ᱱᱟᱦᱟᱜ ᱚᱲᱟᱜ ᱠᱚ ᱠᱚ ᱜᱮᱡ ᱜᱩᱨᱤᱡᱽ ᱜᱮᱭᱟ ᱩᱱ ᱦᱤᱞᱳᱜ ᱫᱚ᱾ ᱟᱨ ᱟᱯᱮ ᱥᱮᱫ ᱫᱚ ᱜᱚᱝᱠᱮ ᱪᱮᱫ ᱠᱚᱯᱮ ᱪᱤᱠᱟᱹᱭ ᱜᱮᱭᱟ?
ᱦᱳᱭ ᱟᱞᱮ ᱥᱮᱫ ᱦᱚᱸ ᱱᱚᱣᱟ ᱯᱳᱭᱞᱳ ᱢᱟᱦᱟ ᱨᱮᱫᱚ ᱱᱚᱜ ᱚᱭ ᱡᱟᱦᱟᱸ ᱞᱮᱠᱟᱢ ᱞᱟᱹᱭ ᱠᱮᱜᱼᱟ ᱟᱞᱮ ᱥᱮᱫ ᱫᱚ ᱥᱮᱛᱟᱜ ᱵᱮᱲᱟ ᱫᱚ ᱦᱟᱸᱜ ᱱᱚᱝᱠᱟ ᱟᱭᱳ ᱦᱚᱲ ᱠᱚᱫᱚ ᱚᱲᱟᱜ ᱠᱚ ᱦᱟᱸᱜ ᱠᱚ ᱜᱮᱡ ᱜᱩᱨᱤᱡᱟ᱾ ᱟᱨ, ᱱᱟᱱᱟ ᱦᱩᱱᱟᱹᱨ ᱪᱤᱛᱟᱹᱨ ᱠᱚ ᱦᱟᱸᱜ ᱠᱚ ᱥᱟᱡᱟᱣ ᱠᱟᱜᱼᱟ ᱱᱚᱣᱟ ᱵᱷᱤᱛ ᱠᱚ᱾ ᱚᱱᱟ ᱥᱟᱶ ᱥᱟᱶᱛᱮ ᱟᱭᱳ ᱦᱚᱲ ᱠᱚᱫᱚ ᱱᱚᱜᱼᱚ ᱱᱚᱝᱠᱟ ᱚᱲᱟᱜ ᱨᱮᱱᱟᱜ ᱠᱷᱟᱹᱰᱣᱟᱹ ᱞᱩᱜᱽᱲᱤᱡ ᱠᱚ ᱦᱚᱜ ᱚᱱᱟ ᱠᱚ ᱦᱟᱸᱜ ᱠᱚ ᱥᱟᱯᱷᱟᱭᱟ ᱚᱱᱟ ᱫᱤᱱ ᱫᱚ ᱦᱟᱸᱜ᱾ ᱟᱨ ᱱᱚᱝᱠᱟ ᱰᱟᱹᱜᱣᱟᱹ ᱠᱚᱲᱟ ᱠᱚᱫᱚ ᱧᱮᱞ ᱞᱮᱠᱷᱟᱱ ᱦᱟᱲᱟᱢ ᱠᱚᱫᱚ ᱱᱚᱝᱠᱟ ᱚᱱᱟ ᱫᱤᱱ ᱫᱚ ᱡᱟᱦᱮᱨ ᱛᱮᱠᱚ ᱪᱟᱞᱟᱜᱼᱟ, ᱡᱟᱦᱮᱨ ᱨᱮᱱᱟᱜ ᱥᱟᱹᱲᱤᱢ ᱠᱚᱠᱚ ᱫᱟᱞᱚᱵᱟ᱾ ᱦᱮᱸ ᱟᱨ ᱯᱷᱟᱨᱪᱟ ᱯᱷᱟᱨᱪᱤ ᱦᱚᱴᱚ ᱠᱟᱜᱼᱟ ᱠᱚ᱾ ᱦᱳᱭ ᱵᱚᱸᱜᱟ ᱴᱷᱟᱶ ᱠᱚᱦᱚᱸ ᱠᱚ ᱥᱟᱯᱷᱟ ᱥᱟᱹᱯᱷᱤ ᱠᱟᱜᱼᱟ᱾ ᱟᱫᱚ ᱚᱱᱟ ᱦᱤᱞᱳᱜ ᱫᱚ ᱱᱚᱜᱼᱚ ᱱᱚᱝᱠᱟ ᱵᱷᱟᱵᱽ ᱛᱮᱜᱮ ᱱᱟᱦᱟᱜ ᱟᱞᱮ ᱥᱮᱫ ᱫᱚ ᱯᱟᱨᱚᱢᱚᱜᱼᱟ ᱩᱢ ᱢᱟᱦᱟ ᱫᱚ᱾ ᱛᱟᱦᱚᱞᱮ ᱜᱚᱝᱠᱮ ᱟᱯᱮ ᱥᱮᱫ ᱫᱚ ᱱᱚᱣᱟ ᱵᱚᱸᱜᱟᱜ ᱢᱟᱦᱟ ᱫᱚ ᱚᱠᱟ ᱞᱮᱠᱟ ᱦᱩᱭᱩᱜᱼᱟ?
ᱦᱳᱭ ᱟᱹᱰᱤ ᱱᱟᱯᱟᱭ ᱠᱩᱠᱞᱤ, ᱟᱫᱚ ᱱᱚᱣᱟ ᱵᱚᱸᱜᱟᱜ ᱢᱟᱦᱟ ᱦᱤᱞᱳᱜ ᱦᱚᱸ ᱟᱞᱮ ᱟᱛᱳ ᱨᱮᱱ ᱥᱟᱱᱟᱢ ᱦᱚᱲ ᱩᱱᱦᱤᱞᱳᱜ ᱫᱚ ᱜᱤᱫᱟᱹᱨ ᱯᱤᱫᱟᱹᱨ ᱠᱷᱚᱱ ᱮᱦᱚᱵ ᱠᱟᱛᱮᱫ ᱡᱩᱣᱟᱹᱱ ᱠᱚᱲᱟ ᱠᱩᱲᱤ ᱠᱷᱚᱱ ᱱᱩᱠᱩ ᱦᱟᱲᱟᱢ ᱵᱩᱲᱦᱤ ᱫᱷᱟᱹᱵᱤᱡ ᱡᱟᱸᱦᱟᱸ ᱩᱱ ᱦᱤᱞᱳᱜ ᱫᱚ ᱥᱟᱱᱟᱢ ᱠᱚᱜᱮ ᱯᱷᱟᱨᱪᱟ ᱠᱟᱛᱮᱫ ᱜᱮ ᱟᱫᱚ ᱯᱳᱭᱞᱳ ᱨᱮᱫᱚ ᱱᱟᱭᱠᱮᱭᱟᱜ ᱚᱲᱟᱜ ᱞᱮ ᱪᱟᱞᱟᱜᱼᱟ᱾ ᱱᱟᱭᱠᱮᱭᱟᱜ ᱚᱲᱟᱜ ᱨᱮ ᱪᱟᱞᱟᱣ ᱠᱟᱛᱮᱜ, ᱵᱚᱸᱜᱟ ᱵᱩᱨᱩᱳ ᱠᱟᱹᱢᱤ ᱦᱚᱨᱟ ᱠᱚ ᱠᱟᱹᱢᱤ ᱵᱟᱲᱟ ᱠᱟᱛᱮᱫ ᱟᱫᱚ ᱱᱟᱭᱠᱮ ᱫᱚ ᱡᱟᱦᱮᱨ ᱜᱟᱲ ᱛᱮᱞᱮ ᱫᱟᱨᱟᱢ ᱤᱫᱤᱭᱮᱭᱟ᱾ ᱛᱩᱢᱫᱟᱜ ᱴᱟᱢᱟᱠ ᱟᱛᱮ ᱜᱮᱞᱮ ᱫᱟᱨᱟᱢ ᱤᱫᱤᱭᱮᱭᱟ᱾ ᱟᱫᱚ ᱡᱟᱦᱮᱨ ᱵᱩᱴᱟᱹ ᱪᱟᱞᱟᱣ ᱠᱟᱛᱮ ᱥᱟᱱᱟᱢ ᱦᱚᱲᱜᱮ ᱵᱚᱸᱜᱟ ᱵᱩᱨᱩ ᱨᱮᱱᱟᱜ ᱛᱟᱸᱜᱤ ᱛᱟᱸᱲᱟᱜ ᱨᱮ ᱱᱟᱜ ᱠᱚ ᱛᱟᱦᱮᱸᱱ ᱜᱮᱭᱟ᱾ ᱟᱫᱚ ᱱᱟᱭᱠᱮ ᱵᱟᱵᱟ ᱱᱟᱦᱟᱜ ᱵᱚᱸᱜᱟᱼᱵᱩᱨᱩ ᱠᱟᱹᱢᱤ ᱦᱚᱨᱟ ᱫᱚᱭ ᱮᱛᱚᱦᱚᱵ ᱫᱟᱲᱮᱭᱟᱜᱼᱟ᱾ ᱟᱨ ᱵᱚᱸᱜᱟ ᱵᱩᱨᱩᱳ ᱠᱟᱹᱢᱤ ᱦᱚᱨᱟ ᱠᱚ ᱦᱩᱭ ᱥᱟᱹᱛ ᱵᱟᱲᱟ ᱠᱟᱛᱮ ᱥᱟᱱᱟᱢ ᱦᱚᱲ ᱜᱮ ᱵᱟᱦᱟ ᱠᱚᱭ ᱮᱢ ᱪᱟᱞ ᱟᱠᱚᱣᱟ᱾ ᱟᱫᱚ ᱵᱟᱦᱟ ᱠᱚ ᱮᱢ ᱪᱟᱞ ᱠᱟᱛᱮᱫ ᱱᱟᱦᱟᱜ ᱟᱫᱚ ᱵᱚᱭ ᱚᱠᱚᱭ ᱠᱚᱫᱚ ᱥᱳᱲᱮ ᱠᱚ ᱪᱚᱸᱫᱟᱭ ᱛᱟᱞᱮᱭᱟ ᱟᱨ ᱠᱤᱪᱷᱩ ᱫᱚ ᱱᱟᱦᱟᱜ ᱠᱚᱲᱟ ᱠᱩᱲᱤ ᱠᱚᱫᱚ ᱫᱚᱝ, ᱞᱟᱜᱽᱲᱮ ᱵᱟᱦᱟ ᱵᱟᱝ ᱫᱚᱝ ᱫᱚ ᱱᱟᱜ ᱵᱟᱠᱚ ᱮᱱᱮᱡ-ᱟ ᱵᱟᱦᱟ, ᱞᱟᱜᱽᱲᱮ ᱱᱚᱣᱟ ᱠᱚᱠᱚ ᱮᱱᱮᱡ ᱜᱮᱭᱟ ᱜᱚᱝᱠᱮ᱾ ᱟᱯᱮ ᱥᱮᱫ ᱫᱚ?
ᱦᱳᱭ ᱟᱞᱮ ᱥᱮᱫ ᱦᱚᱸ ᱱᱚᱝᱠᱟ ᱵᱚᱸᱜᱟᱜ ᱢᱟᱦᱟ ᱦᱤᱞᱳᱜ ᱫᱚ ᱟᱫᱚ ᱱᱚᱝᱠᱟ ᱱᱟᱭᱠᱮ ᱵᱟᱵᱟ ᱛᱮ ᱱᱚᱜ-ᱚᱭ ᱡᱟᱦᱟᱸ ᱞᱮᱠᱟᱢ ᱢᱮᱱᱠᱮᱜ-ᱟ ᱚᱱᱠᱟ ᱜᱮ ᱦᱟᱸᱜ ᱱᱚᱝᱠᱟ ᱡᱟᱦᱮᱨ ᱵᱩᱴᱟᱹ ᱛᱮ ᱦᱟᱸᱜ ᱠᱚ ᱤᱫᱤᱭᱮᱭᱟ ᱮᱱᱮᱡ ᱮᱱᱮᱡ ᱛᱮ ᱟᱨ ᱵᱟᱝ, ᱨᱩ ᱨᱩ ᱛᱮ ᱦᱟᱸᱜ ᱰᱟᱦᱟᱨ ᱮᱱᱮᱡ ᱛᱟᱞᱟᱛᱮ᱾ ᱟᱫᱚ ᱚᱱᱟ ᱥᱟᱶ ᱥᱟᱶᱛᱮ ᱦᱚᱜ ᱞᱮ ᱪᱟᱞᱟᱣ ᱱᱚᱝᱠᱟ ᱱᱟᱭᱠᱮ ᱦᱟᱲᱟᱢ ᱫᱚ ᱦᱟᱸᱜ ᱮ ᱵᱚᱸᱜᱟ ᱵᱩᱨᱩᱭᱟ᱾ ᱚᱱᱟ ᱥᱟᱶ ᱥᱟᱶᱛᱮ ᱡᱟᱦᱟᱸ ᱛᱤᱱᱟᱹᱜ ᱫᱟᱸᱲᱮ ᱠᱚ ᱢᱮᱱᱟᱜ ᱟᱠᱟᱫ ᱠᱚᱣᱟ ᱥᱤᱢ ᱠᱚ, ᱱᱩᱠᱩ ᱫᱚ ᱱᱟᱦᱟᱜ ᱮ ᱵᱚᱸᱜᱟ ᱠᱚᱣᱟ᱾ ᱟᱫᱚ ᱚᱱᱟ ᱠᱚ ᱵᱚᱸᱜᱟ ᱵᱟᱲᱟ ᱠᱟᱛᱮ ᱡᱟᱦᱟᱸᱭ ᱱᱟᱦᱟᱜ ᱠᱚ ᱩᱯᱟᱹᱥ ᱠᱟᱜ-ᱟ ᱩᱱᱠᱩ ᱫᱚ ᱦᱟᱸᱜ ᱱᱚᱝᱠᱟ ᱵᱚᱸᱜᱟ ᱥᱳᱲᱮ ᱠᱚ ᱡᱚᱢᱟ᱾ ᱟᱨ ᱡᱟᱦᱟᱸᱭ ᱱᱟᱦᱟᱜ ᱵᱟᱝ ᱠᱚ ᱩᱯᱟᱹᱥ ᱠᱚᱜ-ᱟ ᱩᱱᱠᱩ ᱫᱚ ᱜᱟᱹᱲᱭᱟᱹ ᱛᱮ ᱠᱚ ᱡᱚᱢᱟ᱾ ᱚᱱᱠᱟ ᱥᱳᱲᱮ ᱵᱟᱲᱟ ᱠᱟᱛᱮᱫ, ᱟᱞᱮ ᱥᱮᱫ ᱫᱚ ᱚᱠᱟ ᱯᱩᱲᱥᱤ ᱠᱚᱦᱚᱸ ᱟᱨ ᱵᱟᱝ ᱯᱮᱲᱟ, ᱯᱟᱹᱲᱦᱟᱹ ᱫᱟᱹᱭ ᱛᱟᱠᱚ, ᱛᱮᱧᱟᱝ ᱛᱟᱠᱚ, ᱦᱟᱛᱚᱢ, ᱠᱚ ᱠᱩᱢᱟᱹ ᱠᱚ, ᱥᱟᱱᱟᱢ ᱠᱚ ᱟᱛᱮᱜ ᱱᱚᱠᱟ ᱡᱚᱢᱟ, ᱟᱫᱚ ᱛᱟᱨᱟᱥᱤᱧ ᱚᱠᱛᱚ ᱫᱚ ᱱᱚᱜᱚ ᱱᱚᱝᱠᱟ ᱟᱞᱮᱥᱮᱫ ᱫᱚ ᱦᱟᱸᱜ ᱵᱟᱦᱟ ᱠᱚ ᱮᱱᱮᱡᱟ᱾ ᱠᱚᱲᱟ ᱜᱤᱫᱽᱨᱟᱹ ᱠᱚᱫᱚ ᱵᱟᱦᱟ ᱠᱚ ᱫᱚᱱᱟ ᱟᱨ ᱵᱟᱝ ᱟᱭᱳ ᱦᱚᱲ ᱠᱚᱫᱚ ᱱᱚᱜ-ᱚ ᱱᱚᱝᱠᱟ ᱵᱟᱦᱟ ᱱᱟᱦᱟᱜ ᱠᱚ ᱮᱱᱮᱡᱟ, ᱟᱫᱚ ᱯᱮ ᱯᱩᱱ ᱟᱠ ᱟᱠᱷᱟᱲᱟ ᱢᱚᱬᱮ ᱟᱠᱷᱟᱲᱟ ᱜᱟᱱ ᱮᱱᱮᱡ ᱠᱟᱛᱮ, ᱟᱫᱚ ᱟᱨᱦᱚᱸ ᱟᱹᱭᱩᱵ ᱛᱚᱨᱟ ᱫᱚ ᱦᱟᱸᱜ ᱱᱚᱝᱠᱟ ᱱᱟᱭᱠᱮ ᱵᱟᱵᱟ ᱠᱚ ᱟᱹᱜᱩᱭᱮᱭᱟ᱾ ᱟᱫᱚ ᱟᱹᱜᱩ ᱵᱟᱲᱟ ᱠᱟᱛᱮᱫ ᱚᱸᱰᱮ ᱦᱚᱸ ᱚᱱᱠᱟ ᱵᱚᱸᱜᱟ ᱠᱚᱦᱟᱸᱜ ᱥᱟᱱᱟᱢ ᱠᱚ ᱥᱩᱢᱟᱹᱱ ᱵᱟᱲᱟ ᱠᱟᱛᱮᱫ ᱟᱫᱚ ᱟᱫᱚ ᱟᱹᱭᱩᱵ ᱫᱚ ᱦᱟᱸᱜ ᱫᱚ ᱱᱚᱝᱠᱟ ᱞᱟᱜᱽᱲᱮ ᱠᱚ ᱮᱱᱮᱡ-ᱟ᱾ ᱛᱟᱦᱚᱞᱮ ᱞᱚᱲᱠᱮ ᱟᱯᱮ ᱥᱮᱫ ᱫᱚ ᱱᱚᱝᱠᱟ ᱡᱟᱞᱮ ᱢᱟᱦᱟ ᱫᱚ ᱥᱮ ᱵᱟᱥᱠᱮ ᱢᱟᱦᱟ ᱫᱚ ᱚᱠᱟ ᱞᱮᱠᱟ ᱠᱚ ᱢᱟᱱᱟᱣᱟ?
ᱦᱳᱭ ᱜᱚᱝᱠᱮ ᱟᱫᱚ ᱚᱱᱟ ᱞᱟᱦᱟᱨᱮ ᱛᱷᱚᱲᱟ ᱜᱟᱱᱤᱧ ᱟᱛᱨᱟ ᱚᱴᱚ ᱠᱟᱫᱟ ᱱᱟᱦᱟᱜ ᱥᱟᱹᱨᱫᱤ ᱢᱟᱦᱟ ᱦᱤᱞᱳᱜ ᱜᱮ᱾ ᱟᱞᱮ ᱟᱛᱳ ᱨᱮᱦᱚᱸ ᱩᱢ ᱦᱤᱞᱳᱜ ᱫᱚ ᱱᱚᱣᱟ ᱥᱳᱲᱮ ᱠᱚ ᱡᱚᱢ ᱵᱟᱲᱟ ᱠᱟᱛᱮᱫ ᱜᱮ ᱱᱟᱦᱟᱜ ᱡᱟᱦᱟᱸ ᱠᱚᱫᱚ ᱮᱱᱮᱡ ᱫᱚ ᱮᱱᱮᱡ ᱛᱟᱞᱮ ᱜᱮᱭᱟ ᱠᱚ᱾ ᱟᱫᱚ ᱤᱱᱟᱹ ᱛᱟᱭᱚᱢ ᱫᱚ ᱦᱟᱸᱜ ᱱᱟᱭᱠᱮ ᱵᱟᱵᱟ ᱟᱨᱦᱚᱸ ᱟᱭᱟᱜ ᱚᱲᱟᱜ ᱛᱮᱜᱮ ᱠᱚ ᱟᱹᱜᱩ ᱴᱩᱠᱟᱭᱟ ᱛᱩᱢᱫᱟᱜ ᱴᱟᱢᱟᱠ ᱟᱛᱮᱜ ᱟᱨ᱾ ᱟᱹᱰᱤ ᱡᱟᱭᱜᱟ ᱠᱚᱨᱮ ᱫᱚ ᱧᱮᱞ ᱦᱩᱭᱩ ᱟᱠᱟᱱᱟ᱾ ᱱᱚᱣᱟ ᱚᱲᱟᱜ ᱚᱲᱟᱜ ᱱᱟᱦᱟᱜ ᱱᱟᱭᱠᱮ ᱵᱟᱵᱟ ᱫᱚ᱾ ᱮ ᱡᱟᱸᱜᱟ ᱠᱩ ᱟᱹᱨᱩᱵᱮᱭᱟ᱾ ᱟᱨ ᱟᱞᱮ ᱟᱛᱳ ᱨᱮᱫᱚ ᱚᱱᱠᱟ ᱫᱚ ᱱᱟᱦᱟᱜ ᱵᱟᱝ ᱧᱮᱞ ᱠᱟᱱᱟ᱾ ᱱᱚᱣᱟ ᱡᱟᱦᱮᱨ ᱠᱷᱚᱱ ᱱᱟᱦᱟᱜ ᱱᱟᱭᱠᱮ ᱵᱟᱵᱟᱣᱟᱜ ᱚᱲᱟᱜ ᱫᱚ ᱥᱩᱨ ᱜᱮᱛᱟᱭᱟ᱾ ᱟᱨ ᱵᱟᱹᱠᱤ ᱚᱲᱟᱜ ᱫᱚ ᱦᱟᱱᱛᱮ ᱱᱟᱦᱟᱜ ᱢᱮᱱᱟᱜ ᱟᱠᱟᱫᱟ᱾ ᱟᱫᱚ ᱪᱮᱫ ᱠᱷᱟᱹᱛᱤᱨ ᱛᱮ ᱱᱟᱦᱟᱜ ᱟᱞᱮ ᱥᱮᱫ ᱫᱚ ᱱᱚᱣᱟ ᱚᱲᱟᱜ ᱚᱲᱟᱜ ᱫᱚ ᱪᱟᱸᱜᱟ ᱵᱟᱝᱠᱚ ᱟᱹᱨᱩᱵ ᱛᱮᱭᱟ ᱱᱚᱣᱟ ᱫᱚ ᱵᱟᱝ ᱤᱧ ᱵᱟᱲᱟᱭᱟ᱾ ᱛᱚᱵᱮ ᱡᱟᱦᱟᱸ ᱞᱮᱠᱟᱧ ᱧᱮᱞ ᱠᱟᱫᱟ ᱟᱞᱮ ᱟᱛᱳ ᱨᱮᱫᱚ ᱡᱟᱸᱜᱟ ᱵᱟᱝᱠᱚ ᱟᱹᱨᱩᱵ ᱠᱚᱜᱮᱭᱟ, ᱦᱳᱭᱛᱳ ᱚᱱᱟ ᱨᱮᱱᱟᱜ ᱠᱟᱨᱚᱱ ᱫᱚ ᱤᱧ ᱫᱚ ᱵᱟᱝ ᱤᱧ ᱞᱟᱹᱭ ᱫᱟᱲᱮᱭᱟᱜ ᱠᱟᱱᱟ ᱱᱟᱦᱟᱜ᱾ ᱟᱨ ᱵᱟᱥᱠᱮ ᱢᱟᱦᱟ ᱦᱤᱞᱳᱜ ᱫᱚ ᱱᱚᱜᱼᱚ ᱱᱚᱝᱠᱟ, ᱠᱚᱲᱟ ᱠᱩᱲᱤ ᱠᱚ ᱞᱟᱹᱜᱤᱫ ᱫᱚ ᱱᱟᱦᱟᱜ ᱟᱹᱰᱤ ᱨᱟᱹᱥᱠᱟᱹᱣᱟᱱ ᱫᱤᱱ ᱠᱟᱱᱟ ᱥᱮ ᱥᱟᱱᱟᱢ ᱠᱚ ᱞᱟᱹᱜᱤᱫ ᱜᱮ᱾ ᱡᱟᱦᱟᱸᱭ ᱠᱚᱫᱚ ᱞᱟᱸᱫᱟ ᱜᱟᱱᱚᱜᱼᱟᱱ ᱦᱚᱲ ᱠᱚ ᱢᱮᱱᱟᱜ ᱠᱚᱣᱟ, ᱟᱵᱚ ᱥᱟᱶᱛᱟ ᱨᱮ, ᱢᱮᱱ ᱫᱚ ᱦᱤᱞᱤ, ᱜᱚᱲᱚᱢ ᱦᱟᱲᱟᱢ, ᱜᱚᱲᱚᱢ ᱵᱩᱲᱦᱤ, ᱜᱚᱲᱚᱢ ᱠᱩᱲᱤ, ᱱᱚᱜᱼᱚ ᱱᱚᱝᱠᱟᱱ ᱠᱚ ᱱᱟᱦᱟᱜ ᱩᱱ ᱦᱤᱞᱳᱜ ᱫᱚ, ᱱᱚᱣᱟ ᱫᱟᱜ ᱟᱛᱮ ᱩᱱ ᱦᱤᱞᱳᱜ ᱫᱚ ᱥᱮᱛᱟᱜ ᱠᱷᱚᱱ ᱱᱟᱦᱟᱜ ᱠᱚ ᱠᱷᱮᱞᱰᱩ ᱮᱱᱮᱡ ᱜᱮᱭᱟ᱾ ᱟᱨ ᱜᱚᱝᱠᱮ ᱟᱯᱮ ᱥᱮᱫ ᱫᱚ ᱱᱚᱣᱟ ᱵᱟᱥᱠᱮ ᱢᱟᱦᱟ ᱫᱚ ᱚᱠᱟ ᱞᱮᱠᱟ ᱦᱩᱭᱩᱜ ᱜᱮᱭᱟ ᱛᱟᱦᱚᱞᱮ?
ᱦᱳᱭ ᱱᱚᱜᱼᱚᱭ ᱡᱟᱦᱟᱸ ᱞᱮᱠᱟᱢ ᱢᱮᱱ ᱠᱮᱜ ᱮᱫᱟ ᱟᱯᱮ ᱥᱮᱫ ᱡᱟᱦᱟᱸ ᱞᱮᱠᱟ ᱦᱩᱭᱩᱜ ᱜᱮᱭᱟ, ᱟᱞᱮ ᱥᱮᱫ ᱦᱚᱸ ᱚᱱᱠᱟ ᱜᱮ ᱦᱟᱸᱜ ᱚᱱᱟ ᱫᱤᱱ ᱫᱚ ᱥᱟᱱᱟᱢ ᱟᱹᱛᱩ ᱨᱮᱱ ᱠᱚᱲᱟ ᱜᱤᱫᱽᱨᱟᱹ ᱠᱚ ᱱᱚᱝᱠᱟ ᱚᱲᱟᱜ ᱚᱲᱟᱜ ᱛᱮ ᱫᱟᱜ ᱠᱚᱠᱚ ᱫᱩᱞ ᱡᱚᱝᱟ᱾ ᱟᱫᱚ ᱦᱚᱸᱜ-ᱚ ᱱᱚᱝᱠᱟ ᱜᱮ ᱦᱟᱸᱜ ᱦᱤᱞᱤ ᱠᱚ ᱟᱨ ᱵᱟᱝ ᱜᱚᱰᱚᱢ ᱠᱚᱲᱟ, ᱜᱚᱲᱚᱢ ᱠᱩᱲᱤ, ᱦᱮᱸ ᱫᱟᱫᱩ ᱠᱚ ᱱᱚᱜᱼᱚ ᱱᱚᱝᱠᱟᱱ ᱥᱟᱹᱜᱟᱭ ᱚᱝᱠᱟ ᱦᱟᱸᱜ ᱫᱟᱜ ᱠᱚᱠᱚ ᱫᱩᱞ ᱟᱠᱚᱣᱟ᱾ ᱟᱫᱚ ᱟᱞᱮ ᱥᱮᱫ ᱫᱚ ᱫᱩᱞ ᱵᱟᱲᱟ ᱠᱟᱛᱮ ᱱᱟᱦᱟᱜ ᱟᱞᱮ ᱥᱮᱫ ᱫᱚ ᱞᱟᱜᱽᱲᱮ ᱠᱚ ᱮᱱᱮᱡᱼᱟ ᱱᱚᱝᱠᱟ ᱛᱟᱨᱟ ᱫᱤᱧ ᱦᱟᱵᱤᱡ᱾ ᱟᱫᱚ ᱚᱱᱠᱟ ᱠᱟᱛᱮ ᱜᱮ ᱦᱟᱸᱜ ᱚᱱᱟ, ᱡᱟᱞᱮ ᱢᱟᱦᱟ ᱫᱚᱞᱮ ᱯᱟᱨᱚᱢᱟ᱾ ᱟᱪᱪᱷᱟ ᱜᱚᱝᱠᱮ ᱚᱠᱛᱚ ᱠᱚᱦᱚᱸ ᱦᱩᱭ ᱤᱫᱤᱜ ᱟᱨᱦᱚᱸ ᱨᱚᱯᱚᱲ ᱦᱩᱭᱩᱜᱼᱟ ᱱᱚᱝᱠᱟ ᱜᱮ ᱦᱟᱸᱜ ᱦᱳᱭ᱾
ᱦᱳᱭ ᱜᱚᱝᱠᱮ ᱦᱳᱭ᱾